ᱜᱚᱢᱠᱮ ᱟᱲᱟᱝ ᱠᱚ ᱱᱟᱯᱟᱭ ᱜᱮ ᱟᱸᱡᱚᱢ ᱚᱜ ᱠᱟᱱᱟ?
ᱦᱮᱸ ᱱᱟᱯᱟᱭ ᱜᱮ!
ᱦᱩᱸ ᱪᱮᱫᱞᱮᱠᱟ ᱢᱮᱱᱟᱜ ᱵᱟᱲᱟ? ᱥᱤᱜᱟᱹᱲ ᱡᱚᱦᱟᱨ᱾ ᱪᱮᱫ ᱠᱟ ᱢᱮᱱᱟᱜ ᱵᱟᱲᱟ ᱯᱮᱭᱟ ᱚᱲᱟᱜ ᱠᱚᱨᱮ?
ᱱᱟᱯᱟᱭ ᱜᱮ ᱟᱯᱮ ᱜᱮ ᱟᱯᱮ ᱜᱮ ᱪᱮᱫ ᱞᱮᱠᱟ ᱢᱮᱱᱟᱜ ᱯᱮᱭᱟ᱾
ᱟᱞᱮ ᱦᱚᱸ ᱱᱚᱜᱼᱚᱭ ᱱᱤᱛᱚᱜ ᱱᱟᱯᱟᱭ ᱜᱮᱪᱮᱫ ᱪᱤᱠᱟᱹ ᱵᱟᱲᱟ ᱦᱩᱭᱩᱜ ᱠᱟᱱᱟ ᱛᱚᱵᱮ
ᱱᱚᱜᱼᱚᱭ ᱢᱟᱴᱷ ᱠᱚ ᱥᱮᱱ ᱪᱟᱞᱟᱜ ᱦᱩᱭᱩᱜᱼᱟ᱾ ᱱᱤᱛᱚᱜ ᱫᱚ ᱦᱟᱸᱜ
ᱦᱮᱸ ᱦᱮᱸ ᱚᱱᱛᱮ ᱜᱮ ᱪᱟᱞᱟᱜ ᱦᱩᱭᱩᱜ ᱠᱟᱱᱟ᱾
ᱥᱮᱛᱟᱜ ᱥᱮᱛᱟᱜ ᱢᱟᱴᱷ ᱛᱮ ᱡᱟ ᱜᱮ ᱫᱟᱜ ᱠᱚ ᱧᱮᱞ ᱟᱹᱜᱩ ᱠᱟᱜ ᱦᱩᱭᱩᱜᱼᱟ ᱠᱷᱮᱛ ᱠᱚ ᱟᱹᱲ ᱠᱟᱜ ᱦᱩᱭᱩᱜᱼᱟ?
ᱦᱩᱸ ᱠᱤᱪᱷᱩ ᱠᱚ ᱞᱟᱹᱴᱩ ᱵᱟᱲᱟᱭ ᱱᱟᱥᱮ ᱟᱯᱮ ᱥᱮᱫ ᱠᱚ ᱫᱚ
ᱟᱹᱣᱨᱤ ᱞᱟᱹᱴᱩᱜᱼᱟ ᱟᱹᱣᱨᱤᱞᱮ ᱮᱨ ᱟᱯᱷᱚᱨᱟ ᱡᱚᱛᱚ ᱫᱚ ᱟᱫᱚ ᱚᱱᱟ ᱞᱟᱹᱜᱤᱫ ᱛᱮ ᱨᱚᱯᱚᱲ ᱦᱩᱭᱩᱜᱼᱟ, ᱛᱷᱚᱲᱤ
ᱟᱯᱮ ᱥᱮᱫ ᱫᱚᱠᱚ ᱟᱪᱷᱟᱲᱟᱭᱟ ᱥᱮ ᱵᱚᱞᱮ ᱚᱱᱟ ᱤᱭᱟᱹ ᱨᱮᱠᱚ ᱮᱨᱟ ᱟᱪᱷᱟᱲᱟ ᱡᱚᱛ
ᱟᱪᱷᱟᱲᱟᱭᱟ ᱟᱞᱮ
ᱟᱞᱮ ᱥᱮᱫ ᱫᱚ ᱫᱷᱩᱲᱤ ᱨᱮᱜᱮ ᱡᱟᱹᱥᱛᱤ ᱫᱚᱠᱚ ᱮᱨᱼᱟ ᱟᱪᱷᱟᱲᱟ ᱫᱚ ᱟᱹᱰᱤ ᱠᱚᱢ ᱜᱮ ᱚᱠᱚᱭ ᱠᱚ ᱵᱟᱝ ᱤᱭᱟᱹᱜᱼᱟ᱾ ᱚᱠᱚᱭ ᱠᱚᱫᱚ ᱮᱱᱮᱫ ᱵᱟᱠᱚ ᱨᱮ ᱫᱟᱲᱮ ᱞᱟᱦᱟ ᱨᱮᱫᱚ ᱩᱱᱠᱩ ᱫᱚ ᱞᱮᱴ ᱨᱮᱱᱟ ᱟᱫᱚ ᱩᱱᱠᱩ ᱫᱚᱠᱚ ᱟᱪᱷᱲᱟ ᱠᱟᱜᱼᱟ ᱟᱹᱰᱤ ᱢᱚᱸᱡᱽ ᱢᱚᱡᱽ ᱟᱫᱚ ᱟᱪᱷᱟᱲᱟ ᱜᱟᱹᱪᱷᱤ ᱢᱚᱸᱡᱼᱟ ᱥᱮ ᱵᱚᱞᱮ ᱦᱩᱸ
ᱪᱟᱞᱟᱜ ᱜᱟᱹᱪᱷᱤ ᱫᱚ ᱛᱩᱫ ᱨᱮᱫᱚ ᱢᱚᱡᱽ ᱜᱮᱭᱟ ᱦᱩᱸ ᱢᱮᱱᱠᱷᱟᱱ ᱫᱚ ᱚᱱᱮ ᱰᱩᱵᱟᱹ ᱞᱮᱱᱠᱷᱟᱱ ᱚᱱᱟ ᱫᱚ ᱞᱮᱹᱭ ᱜᱟᱨᱟ ᱪᱚᱢᱟ ᱟᱨ ᱯᱤᱭᱟ ᱜᱮ ᱴᱷᱤᱠ ᱴᱷᱟᱠ ᱢᱮᱱᱟᱜᱼᱟ᱾ ᱱᱤᱭᱟᱹ ᱤᱭᱟᱹ ᱫᱷᱩᱲᱤ ᱜᱟᱹᱪᱷᱤ ᱫᱚ ᱚᱱᱟ ᱫᱚ ᱠᱮᱴᱮᱡ ᱜᱮᱛᱮ ᱚᱱᱟ ᱡᱷᱚᱛᱚ ᱱᱟᱜ ᱰᱩᱵᱟᱹᱜ ᱨᱮᱦᱚᱸ
ᱦᱮᱸ ᱦᱮᱸ ᱚᱝᱠᱟ ᱠᱟᱱ ᱜᱮᱭᱟ᱾ ᱛᱚᱞᱟ ᱜᱟᱹᱪᱷᱤ ᱢᱟ ᱪᱮᱛᱟᱱ ᱪᱮᱛᱟᱱ ᱨᱮᱜᱮᱢ ᱮᱨ ᱠᱟᱜᱼᱟ ᱚᱱᱟ ᱫᱚ ᱪᱮᱫ ᱟᱨ ᱰᱩᱵᱟᱹᱣ ᱞᱮᱱᱠᱷᱟᱱ ᱫᱚ ᱚᱱᱟ ᱢᱤᱫᱴᱮᱡ ᱪᱟᱵᱟᱭᱱᱟ ᱡᱚᱛᱚ ᱚᱱᱟ ᱫᱚ ᱟᱫᱚ ᱢᱤᱫᱴᱷᱮᱡ ᱜᱮ ᱫᱟᱨᱮ ᱠᱚᱜ ᱛᱟᱢᱟ ᱡᱚᱛᱚ
ᱦᱮᱸ ᱵᱟᱝ ᱨᱚᱦᱚᱭ ᱠᱟᱛᱮᱫ ᱦᱚᱸ ᱨᱚᱦᱚᱭ ᱠᱟᱛᱮᱫ ᱚᱱᱟ ᱫᱚ ᱟᱨᱠᱤ ᱞᱮ ᱜᱚᱡᱚᱜᱼᱟ᱾ ᱟᱨᱠᱤ ᱜᱷᱟᱨᱟᱣ ᱪᱟᱵᱟᱜᱼᱟᱭ ᱟᱨ ᱱᱤᱭᱟᱹ ᱤᱭᱟᱹ ᱫᱷᱩᱲᱤ ᱜᱤᱪᱷᱤ ᱨᱮᱜᱮ ᱠᱴᱮᱡ ᱜᱮᱭᱟ ᱛᱚ ᱠᱟᱹᱴᱷᱤ ᱜᱴᱷᱤ ᱛᱟᱦᱮᱱ
ᱦᱮᱸ ᱟᱫᱚ ᱵᱷᱤᱛᱟᱹᱨ ᱨᱮ ᱯᱚᱴᱚᱢᱚᱜ ᱠᱟᱱᱟ ᱛᱚ ᱢᱮᱱᱠᱷᱟᱱ ᱯᱩᱨᱟᱹᱛᱮ ᱤᱭᱟᱹᱜ ᱮᱱᱟ᱾ ᱯᱩᱨᱟᱹ ᱚᱱᱟ ᱫᱚ ᱵᱟᱹᱭᱥᱟᱹᱜ ᱠᱟᱱᱟ ᱟᱨ ᱞᱟᱛᱟᱨ ᱨᱮ ᱛᱟᱦᱮᱱᱚᱜ ᱠᱟᱱᱟ᱾ ᱛᱚ ᱚᱱᱟ ᱛᱮᱦᱚᱸ ᱟᱹᱰᱤ ᱠᱮᱴᱮᱡ ᱠᱚᱜ ᱠᱟᱱᱟ᱾
ᱦᱮᱸ ᱦᱮᱸ
ᱟᱨ ᱟᱫᱚᱢ ᱟᱫᱚᱢ ᱡᱟᱜᱟ ᱨᱮ ᱚᱱᱠᱟ ᱠᱚ ᱪᱟᱥᱟᱠᱚ ᱪᱩᱨᱩᱡ ᱤᱫᱤᱭᱟ ᱦᱩᱲᱩ ᱧᱮᱞ ᱠᱟᱱᱟ ᱟᱯᱮ ᱥᱮᱫ ᱠᱚ ᱪᱩᱨᱩᱩᱜ ᱤᱫᱤᱭᱟ ᱥᱮᱠᱚ ᱟᱯᱮ ᱥᱮᱫ ᱫᱚ
ᱵᱟᱝ ᱟᱞᱮ ᱥᱮᱱ ᱟᱞᱮ ᱟᱞᱮ ᱫᱚ ᱛᱩᱫ ᱠᱟᱛᱮᱫ ᱞᱮ ᱨᱚᱦᱚᱭᱟ ᱪᱩᱨᱩᱡ ᱛᱮᱫ ᱮᱴᱟᱜ ᱥᱮᱱᱠᱚ ᱨᱚᱦᱚᱭᱟ ᱚᱱᱟ ᱠᱚᱫᱚ
ᱦᱩᱸ
ᱱᱤᱭᱟᱹ ᱠᱚᱨᱮ ᱫᱚ ᱥᱮᱨᱚᱠᱚᱢ ᱵᱟᱠᱚ ᱨᱚᱦᱚᱭᱤᱭᱟᱹ ᱚᱱᱟ ᱠᱚᱫᱚ ᱵᱮᱥᱤᱭ ᱱᱟᱛᱮ ᱠᱚ ᱨᱚᱦᱚᱭᱟ ᱟᱨ ᱯᱟᱦᱟᱲ ᱮᱞᱟᱠᱟ ᱥᱮ
ᱟᱪᱪᱷᱟ
ᱚᱱᱟ ᱫᱚ ᱤᱭᱟᱹ ᱥᱮᱱ ᱩᱛᱛᱚᱨ ᱵᱚᱝᱜᱚ ᱥᱮᱱ
ᱟᱨ ᱪᱮᱫ ᱠᱚᱯᱮ ᱪᱟᱥ ᱵᱟᱲᱟᱭ ᱜᱮᱭᱟ ᱫᱟᱫᱟ? ᱟᱯᱮ ᱢᱮᱱ ᱠᱮᱭᱟᱢ ᱚᱱᱟ ᱤᱭᱟᱹ ᱛᱮᱜᱮ ᱢᱮᱱᱠᱮᱭᱟ ᱚᱱᱟ ᱜᱟᱹᱰᱤᱛᱮ ᱥᱮ ᱵᱚᱞᱮ ᱜᱟᱹᱭ ᱰᱟᱝᱨᱟ ᱟᱨ ᱱᱟᱦᱮᱞ ᱚᱱᱟ ᱠᱚᱛᱮ ᱜᱮᱠᱚ ᱪᱟᱥ ᱟ ᱥᱮᱪᱮᱫ ᱯᱮ ᱟᱥᱟ ᱦᱮ
ᱜᱟᱹᱰᱤ ᱛᱮᱜᱮ
ᱟᱪᱪᱷᱟ ᱜᱟᱹᱰᱤ ᱛᱮᱜᱮ᱾
ᱦᱮᱸᱠᱷ ᱛ ᱥᱩᱫᱩ ᱜᱰᱤ ᱛᱮᱜᱮ ᱱᱤᱛᱚᱜ ᱫᱚ ᱤᱭᱟᱹ ᱢᱮᱦ ᱫᱟ ᱠᱚ ᱟᱫ ᱪᱟᱵᱟᱭᱮᱱᱟ ᱛᱚ ᱵᱟᱹᱱᱩᱜ-ᱟ ᱟᱞᱮ ᱥᱮᱱ ᱱᱟᱦᱮᱞ ᱡᱟᱭ ᱩᱱᱟᱹᱜ ᱠᱚ
ᱟᱞᱮ ᱥᱮᱫ ᱦᱚᱸ ᱡᱚᱠᱷᱚᱱᱮᱢ ᱧᱮᱞᱟ ᱫᱟ ᱟᱞᱮ ᱥᱮᱫ ᱦᱚᱸ ᱟᱱᱠᱟᱜᱮ ᱜᱟᱹᱰᱤ ᱛᱮᱜᱮ ᱡᱟᱹᱥᱛᱤ ᱫᱚ ᱟᱨ ᱟᱹᱰᱤ ᱠᱚᱢ ᱜᱮ ᱚᱱᱠᱟ ᱱᱟᱦᱮᱞ ᱛᱮᱫᱚ ᱚᱠᱟ ᱚᱠᱟ ᱴᱷᱮᱡ ᱜᱮ ᱵᱟᱝ ᱡᱩᱛᱩᱜ ᱠᱷᱟᱡ ᱱᱟᱦᱮᱞ ᱛᱮ ᱟᱨ ᱵᱟᱠᱷᱟᱡ ᱫᱚ ᱜᱟᱹᱰᱤ ᱛᱮᱜᱮ ᱡᱟᱹᱥᱛᱤ ᱫᱚ ᱡᱮᱭᱥᱮ ᱟᱹᱰᱤ ᱠᱟᱹᱴᱤᱡ ᱠᱟᱹᱴᱤᱡ ᱠᱷᱮᱛ ᱫᱚ ᱵᱟᱝ ᱡᱩᱛᱩᱜᱼᱟ, ᱥᱤᱭᱳᱜ ᱫᱚ ᱱᱟᱦᱮᱞ ᱤᱭᱟᱹ ᱛᱮᱫᱚ ᱜᱟᱹᱰᱤ ᱛᱮᱫᱚ᱾ ᱟᱫᱚ ᱚᱱᱟ ᱨᱮᱫᱚ ᱱᱟᱦᱮᱞ ᱠᱚ ᱠᱚᱦᱚᱸ ᱠᱚ ᱞᱟᱜᱟᱣ ᱜᱮᱭᱟ᱾ ᱟᱨ ᱵᱟᱠᱤ ᱫᱚ ᱩᱱᱟᱹᱜ ᱞᱟᱹᱴᱩ-ᱞᱟᱹᱴᱩ ᱵᱷᱟᱰᱟᱵ ᱠᱚ ᱢᱮᱱᱟᱜᱼᱟ᱾ ᱚᱱᱟ ᱫᱚ ᱡᱚᱛᱚᱜ ᱤᱭᱟᱹ ᱛᱮᱜᱮ ᱜᱟᱹᱰᱤ ᱛᱮᱜᱮ ᱥᱤᱭᱳᱜ ᱦᱩᱭᱩᱜᱼᱟ᱾ ᱦᱮᱸ ᱟᱪᱪᱷᱟ ᱟᱫᱚ ᱟᱯᱮᱥᱮᱫ ᱟᱨ ᱚᱱᱟ ᱦᱩᱲᱩ ᱠᱤ ᱵᱚᱞᱮ ᱵᱟᱫ ᱟᱨ ᱪᱮᱫ ᱠᱚ ᱨᱚᱦᱚᱭ ᱵᱟᱲᱟᱭᱟ ᱥᱮᱠᱚ ᱮᱨ ᱵᱟᱲᱟᱭ ᱜᱮᱭᱟ ᱚᱱᱟ ᱪᱟᱥ ᱠᱚᱜᱮ ᱠᱷᱮᱛᱨᱮ
ᱤᱱᱟᱹ ᱠᱷᱮᱛ ᱥᱮᱫ ᱫᱚ ᱵᱟᱝ ᱜᱟᱱᱚᱜ ᱜᱮᱭᱟ ᱢᱮᱱᱫᱚ ᱤᱭᱟᱹ ᱜᱮᱭᱟ ᱛᱚ ᱪᱮᱫ ᱠᱚ ᱢᱮᱛᱟᱜ ᱟ ᱵᱟᱨ ᱫᱷᱟᱣᱛᱮ ᱪᱟᱥ ᱦᱩᱭᱩᱜ ᱠᱷᱟᱹᱛᱤᱨ ᱛᱮ ᱦᱩᱲᱩ ᱜᱮ
ᱦᱮᱸ
ᱟᱫᱚ ᱚᱱᱟᱛᱮ ᱮᱴᱟᱜ ᱡᱤᱱᱤᱥ ᱫᱚ ᱨᱚᱦᱚᱭ ᱵᱟᱝ ᱜᱟᱱᱚᱜᱼᱟ᱾
ᱟᱪᱪᱷᱟ ᱟᱯᱮᱥᱮᱫ ᱫᱚ ᱢᱟᱛᱞᱚᱵ ᱦᱩᱲᱩ ᱜᱮ ᱵᱟᱨᱫᱚᱢ ᱠᱚ ᱪᱟᱥᱟ?
ᱦᱮᱸ ᱵᱟᱨ ᱫᱷᱟᱣ ᱠᱷᱚᱨᱟ ᱨᱮᱦᱚᱸ ᱞᱮ ᱪᱟᱥ ᱞᱮᱜᱼᱟ᱾ ᱟᱵᱚ ᱱᱚᱜᱼᱚᱭ ᱱᱤᱛᱚᱜ
ᱦᱮᱸ
ᱟᱫᱚ ᱠᱷᱚᱨᱟ ᱨᱮᱦᱚᱸ ᱡᱩᱫᱤᱢ ᱪᱟᱥᱟ ᱛᱟᱦᱚᱞᱮ ᱤᱱᱟᱹ ᱛᱮᱫᱚ ᱛᱚ ᱦᱮᱸ ᱤᱱᱟᱹᱜ ᱛᱮᱫᱚ ᱟᱨ ᱵᱟᱝ ᱨᱟᱠᱟᱵ ᱛᱟᱢᱟ ᱛᱚ ᱚᱱᱟ ᱠᱚᱫᱚ ᱡᱟᱦᱟᱱᱟᱜ ᱡᱤᱱᱤᱥ ᱫᱚ
ᱦᱩᱸ ᱛᱚ ᱟᱯᱮ ᱥᱮᱫ ᱫᱟᱜ ᱨᱮᱭᱟᱜ ᱥᱩᱵᱤᱫᱷᱟ ᱟᱹᱰᱤ ᱱᱟᱯᱟᱭ ᱜᱮᱭᱟ ᱢᱮᱱ ᱠᱟᱛᱮᱫ ᱫᱚ ᱚᱱᱟ ᱠᱷᱚᱨᱟ ᱡᱚᱠᱷᱚᱱ ᱯᱮ ᱪᱟᱥᱟ ᱟᱨ ᱱᱚᱜᱼᱚᱭ ᱱᱤᱛᱚᱜ ᱯᱮ ᱪᱟᱥᱮᱫ ᱠᱟᱱ ᱛᱚ ᱚᱱᱟ ᱦᱤᱥᱟᱹᱵ ᱛᱮ ᱫᱟᱜ ᱦᱚᱸ ᱱᱟᱯᱟᱭ ᱜᱮ ᱦᱩᱭᱩᱜ ᱡᱟᱹᱨᱩᱲ ᱠᱟᱱᱟ ᱟᱨ ᱪᱤᱠᱟ
ᱦᱮᱸ ᱱᱮᱯ ᱱᱟᱯᱟᱭ ᱜᱮᱭᱟ ᱢᱟᱱᱮ ᱠᱮᱱᱮᱞ ᱫᱟᱜ ᱦᱤᱡᱩᱜ-ᱟ ᱛᱚ ᱟᱞᱮ ᱥᱮᱱ ᱫᱚ
ᱦᱮᱸ
ᱠᱮᱱᱮᱞ ᱫᱟᱜ ᱛᱮᱜᱮᱞᱮ ᱪᱟᱥᱟ ᱵᱮᱥᱤ᱾
ᱟᱪᱪᱷᱟ᱾
ᱵᱚᱨᱥᱟ ᱨᱮᱦᱚᱸ ᱤᱭᱟᱹ ᱨᱮᱦᱚᱸ ᱠᱷᱚᱨᱟ ᱨᱮᱦᱚᱸ ᱵᱟᱱᱟᱨ ᱥᱚᱢᱚᱭ ᱜᱮ ᱠᱮᱱᱮᱞ ᱫᱟᱜ ᱠᱚ ᱟᱲᱟᱜᱟ
ᱦᱮᱸ ᱟᱨ ᱟᱫᱚᱢ ᱟᱫᱚᱢ ᱡᱟᱭᱜᱟ ᱨᱮ ᱦᱚᱸ ᱧᱮᱞ ᱠᱟᱱᱟ ᱚᱱᱟ ᱤᱭᱟᱹ ᱟᱪᱪᱷᱟ ᱥᱳᱞᱟ ᱥᱳᱞᱟᱨ ᱯᱮᱱᱮᱞ ᱦᱟᱝᱸ ᱥᱮ ᱚᱱᱟ ᱚᱠᱟᱴᱟᱜ ᱮᱢ ᱢᱮᱱ ᱮᱫᱟ ᱟᱨ ᱵᱟᱠᱷᱟᱡ ᱫᱚ ᱮᱱᱛᱮᱫ ᱟᱫᱚᱢ ᱟᱫᱚᱢ ᱡᱟᱜᱟ ᱨᱮᱫᱚ ᱠᱩᱧ ᱠᱚᱦᱚᱸ ᱠᱚ ᱮᱢ ᱵᱟᱲᱟᱣ ᱠᱟᱱ ᱜᱮᱭᱟ
ᱦᱮᱸ ᱠᱩᱧ ᱠᱚ ᱮᱢ ᱠᱟᱜ ᱠᱚᱣᱟ ᱛᱟᱨᱯᱚᱨ ᱥᱚᱞᱟᱨ ᱯᱮᱱᱮᱞ ᱚᱱᱟ ᱵᱟᱱᱟᱨ ᱚᱱᱟ ᱛᱮᱦᱚᱸ ᱫᱟᱜ ᱰᱤᱯ ᱛᱮ ᱟᱨᱠᱤ ᱠᱚ ᱩᱸᱰᱩᱠ ᱠᱟᱫᱟ ᱚᱱᱟ ᱛᱮᱠᱚ ᱪᱟᱥᱟ ᱟᱨ ᱟᱞᱮ ᱥᱮᱫ ᱦᱚᱸ ᱢᱮᱱᱟᱜ ᱜᱮᱭᱟ ᱚᱱᱟ ᱯᱟᱥᱮ ᱨᱮᱫᱚ ᱰᱤᱯ ᱫᱚ ᱵᱚᱞᱮ ᱮᱢ ᱤᱭᱟᱹᱛᱮ ᱟᱞᱮ ᱫᱚ ᱠᱟᱨᱮᱱᱴᱮᱱ ᱰᱤᱯ ᱜᱮ ᱢᱮᱱᱟᱜᱼᱟ᱾ ᱟᱞᱮ ᱯᱟᱥᱮ ᱢᱟᱴᱷ ᱨᱮ ᱚᱸᱰᱮ ᱦᱚᱸ ᱪᱟᱥᱟᱞᱮ ᱟᱨᱠᱤ
ᱟᱨ ᱢᱟᱱᱮ ᱵᱟᱱᱟᱨ ᱛᱮᱜᱮ ᱦᱩᱭᱩᱜᱼᱟ ᱠᱮᱱᱮᱞ ᱛᱮᱦᱚᱸ ᱰᱤᱯ ᱛᱮᱦᱚᱸ ᱟᱨᱠᱤ ᱡᱮ ᱵᱚᱪᱷᱚᱨ ᱠᱮᱱᱮᱞ ᱫᱟᱜ ᱵᱟᱭ ᱮᱢᱚᱜ ᱠᱟᱱᱟ ᱚᱱᱟ ᱵᱚᱪᱷᱚᱨ ᱫᱚ ᱟᱨᱠᱤ ᱚᱱᱟ ᱰᱤᱯ ᱫᱟᱜ ᱛᱮ ᱪᱟᱥ ᱦᱩᱭᱩᱜᱼᱟ᱾ ᱟᱨ ᱟᱫᱚᱵ ᱥᱚᱢᱚᱭ ᱫᱚ ᱚᱱᱟ ᱟᱨᱠᱤ ᱠᱮᱱᱮᱞ ᱫᱟᱜ ᱫᱚ ᱫᱮᱨᱤ ᱧᱚᱜ ᱮᱢᱚᱜᱼᱟ ᱛᱚ ᱟᱫᱚ ᱚᱱᱟ ᱰᱤᱯ ᱫᱟᱜ ᱛᱮᱠᱷᱟᱱ ᱫᱚ ᱱᱤᱡᱮᱨ ᱢᱚᱛᱚ ᱞᱮᱠᱟ ᱞᱟᱦᱟᱨᱮᱢ ᱨᱚᱦᱚᱭ ᱫᱟᱲᱮᱭᱟᱜᱼᱟ᱾ ᱟᱫᱚ ᱞᱟᱦᱟ ᱨᱮᱢ ᱨᱚᱦᱚᱭ ᱞᱮᱠᱷᱟᱡ ᱞᱟᱦᱟ ᱨᱮᱜᱮ ᱦᱩᱲᱩ ᱦᱩᱭᱩᱜ ᱛᱟᱢᱟ ᱛᱤᱭᱳᱼᱼ ᱠᱚ ᱡᱚᱢᱟ ᱢᱚᱡᱽ ᱜᱮ ᱦᱩᱭᱩᱜᱼᱟ᱾
ᱟᱨ ᱫᱚ ᱚᱱᱟ ᱟᱯᱮ ᱥᱮᱫ ᱫᱚ ᱚᱱᱟ ᱵᱷᱳᱴ ᱢᱟᱹᱥᱼᱼ ᱟᱹᱰᱤ ᱠᱤᱥᱟᱹ ᱠᱚᱫᱚ ᱵᱟᱠᱚ ᱪᱟᱥᱟ ᱵᱟᱝ?
ᱦᱮᱞᱳ ᱜᱮᱫᱚᱜ ᱠᱟᱱ ᱫᱚ ᱢᱟᱡᱷᱮ ᱢᱟᱡᱷᱮ ᱦᱮᱸ ᱛᱚ ᱴᱷᱤᱠ ᱜᱮᱭᱟ᱾ ᱚᱱᱟ ᱠᱚᱫᱚ ᱵᱟᱝ ᱦᱩᱭᱩᱜ ᱜᱮᱭᱟ ᱰᱟᱸᱜᱟ ᱵᱟᱹᱱᱩᱜ-ᱟ ᱛᱚ ᱥᱮᱨᱚᱠᱚᱢ᱾
ᱟᱸᱡᱚᱢ ᱫᱟ ᱥᱮ ᱵᱟᱝ
ᱵᱷᱩᱴ ᱢᱟᱥᱨᱤ ᱠᱮᱥᱟᱹᱨᱤ ᱠᱚᱫᱚ ᱵᱟᱠᱚ ᱪᱟᱥᱟ?
ᱵᱟᱠᱚ ᱪᱟᱥ ᱜᱮᱭᱟ᱾ ᱤᱭᱟᱹ ᱵᱟᱹᱱᱩᱜ ᱟᱛᱚ ᱰᱟᱸᱜᱟ ᱵᱟᱹᱱᱩᱜ ᱟᱛᱚ ᱥᱮ ᱱᱤᱭᱟᱹ ᱠᱷᱮᱛ ᱠᱚᱨᱮ ᱦᱚᱸ ᱵᱟᱝ ᱦᱩᱭᱩᱜ ᱜᱮᱭᱟ ᱱᱮᱛᱚᱜ ᱴᱷᱤᱠ ᱜᱮ ᱟᱸᱡᱚᱢᱚᱜ ᱠᱟᱱᱟ᱾
ᱟᱪᱪᱷᱟ ᱴᱷᱤᱠ ᱜᱮᱭᱟ ᱟᱸᱡᱚᱢᱚᱜ-ᱟ ᱱᱤᱛᱳᱜ ᱫᱚ
ᱢᱟᱱᱮ ᱚᱱᱟ ᱠᱚᱫᱚ ᱢᱟᱱᱮ ᱤᱭᱟᱹ ᱡᱟᱦᱟᱸ ᱫᱚ ᱫᱟᱜ ᱵᱟᱝ ᱪᱟᱵᱟᱜᱼᱟ ᱚᱱᱟ ᱦᱩᱲᱩᱞ ᱞᱮ ᱜᱮᱫ ᱟᱛᱚ ᱦᱩᱲᱩ ᱜᱮᱫ ᱠᱟᱛᱮᱫ ᱦᱚᱸ ᱠᱷᱮᱛ ᱠᱚᱨᱮ ᱫᱟᱜ ᱛᱟᱦᱮᱱᱟ᱾
ᱟᱨ ᱯᱤᱸᱰᱷᱟᱹ ᱠᱚ ᱨᱮᱱᱟᱜ ᱦᱩᱲᱩ ᱥᱟᱶᱼᱼ ᱛᱚ ᱨᱟᱢᱲᱟ ᱠᱚᱯᱮ ᱮᱨ ᱵᱟᱲᱟᱭᱟ ᱥᱮ ᱵᱟᱯᱮ ᱮᱨ ᱵᱟᱲᱟᱭᱟ?
ᱚᱱᱟᱢ ᱮᱨ ᱞᱮᱠᱷᱟᱱ ᱢᱟ ᱤᱭᱟᱹ ᱛᱤᱪᱩ ᱠᱚ ᱞᱟᱜᱟᱜ ᱠᱟᱱᱟ ᱦᱩᱲᱩ ᱠᱚᱨᱮ᱾ ᱟᱫᱚ ᱚᱱᱟ ᱛᱮᱞᱮ ᱢᱮᱱᱫᱟ ᱵᱟᱹᱵᱩ ᱚᱱᱟ ᱫᱚ ᱵᱟᱝ ᱮᱨ ᱜᱮ ᱴᱷᱤᱠᱟ
ᱟᱪᱪᱷᱟ
ᱛᱤᱡᱩ ᱠᱚ ᱞᱟᱜᱟᱜ ᱠᱟᱱᱟ ᱛᱚ᱾
ᱟᱞᱮᱥᱮᱫ ᱡᱚᱠᱷᱚᱱᱮᱢ ᱧᱮᱞᱟ ᱛᱚ ᱟᱞᱮᱥᱮᱫ ᱫᱚ ᱟᱭᱢᱟ ᱰᱷᱮᱨ ᱠᱚ ᱪᱟᱥᱟ ᱚᱱᱟ᱾ ᱚᱱᱟ ᱦᱩᱲᱩ ᱥᱚᱸᱜᱮ ᱛᱮᱜᱤ ᱚᱱᱟ ᱤᱭᱟᱹ ᱠᱚ ᱪᱟᱥᱟ ᱨᱟᱢᱲᱟ᱾ ᱟᱫᱚ ᱨᱟᱢᱲᱟ ᱦᱟᱸᱜ ᱡᱚ ᱠᱷᱚᱱ ᱚᱱᱟ ᱦᱩᱲᱩᱢ ᱚᱪᱚᱜᱟ ᱫᱚ ᱩᱱ ᱥᱚᱢᱚᱭ ᱜᱮ ᱨᱟᱢᱲᱟ ᱦᱚᱸ ᱜᱮᱫ ᱥᱟᱢᱴᱟᱣ ᱟᱫᱚ ᱤᱱᱟᱹ ᱵᱟᱫ ᱫᱚ ᱦᱟᱸᱜ ᱮᱢ ᱢᱮᱱ ᱠᱮᱜ-ᱟ ᱟᱭᱢ ᱚᱱᱟ ᱵᱟᱫ ᱫᱚ ᱢᱮᱱᱟᱜᱼᱟ ᱵᱷᱩᱴ ᱢᱟᱹᱥᱨᱤ ᱠᱤᱥᱟᱹᱨᱤ᱾ ᱜᱩᱦᱩᱢ ᱛᱩᱲᱤ ᱟᱹᱞᱩ ᱦᱚᱸ ᱟᱨ ᱟᱭᱢᱟ ᱞᱮᱠᱟᱱᱟᱜ ᱚᱱᱠᱟᱱᱟᱜ ᱪᱟᱥ ᱡᱤᱱᱤᱥ ᱡᱟ ᱢᱮᱱᱟᱜᱼᱟ ᱡᱚᱛᱚᱣᱟᱜ ᱠᱚ ᱪᱟᱥᱟ ᱟᱨ ᱤᱱᱟᱹ ᱵᱟᱫ ᱠᱟᱛᱮᱫ ᱫᱚ ᱦᱟᱸᱜ ᱚᱠᱟ ᱫᱟᱜ ᱨᱮᱭᱟᱜ ᱥᱩᱵᱤᱫᱷᱟ ᱧᱮᱞ ᱞᱮᱠᱷᱟᱱ ᱟᱞᱮ ᱥᱮᱫ ᱫᱚ ᱠᱩᱧ ᱠᱚ ᱮᱢ ᱵᱟᱲᱟᱣ ᱠᱟᱱᱟ ᱵᱚᱞᱮ ᱚᱱᱟ ᱱᱟᱲᱮᱠᱟ ᱠᱩᱧ ᱥᱚᱨᱠᱟᱨ ᱠᱚᱨᱮ ᱠᱷᱚᱡ ᱫᱚ ᱚᱱᱮ ᱚᱱᱟᱛᱮᱜᱮ ᱟᱹᱰᱤ ᱱᱟᱯᱟᱭ ᱪᱟᱥ ᱦᱩᱭᱩᱜ ᱠᱟᱱᱟ ᱱᱤᱛ ᱦᱟᱹᱵᱤᱡ ᱫᱚ ᱟᱯᱮ ᱥᱮᱫ ᱠᱷᱚᱱ ᱚᱱᱟ ᱠᱩᱧ ᱠᱚ ᱮᱢ ᱵᱟᱲᱟᱣ ᱠᱟᱱᱟ ᱥᱮ ᱵᱟᱠᱚ ᱮᱢ ᱠᱟᱱᱟ
ᱟᱞᱮ ᱥᱮᱫ ᱫᱚ ᱠᱩᱧ ᱫᱚ ᱩᱱᱟᱹᱜ ᱵᱟᱹᱱᱩᱜᱼᱟ ᱮᱢᱱᱤ ᱛᱮᱜᱮ ᱟᱨᱠᱤ ᱮᱠᱮᱱ ᱪᱟᱹᱥᱤ
ᱡᱟᱭᱜᱟᱛᱮ ᱚᱱᱠᱟ ᱪᱮᱫ ᱠᱤᱪᱷᱩ ᱥᱩᱵᱤᱫᱷᱟ ᱢᱮᱱᱟᱜᱼᱟ ᱡᱮᱭᱥᱮ ᱟᱯᱮ ᱫᱚ ᱥᱳᱞᱟᱨ ᱯᱮᱱᱮᱞ ᱯᱮ ᱧᱟᱢ ᱵᱟᱲᱟᱣ ᱠᱟᱜᱼᱟ ᱟᱨ ᱟᱞᱮ ᱫᱚ ᱱᱤᱛᱚᱜ ᱥᱳᱞᱟᱨ ᱯᱮᱱᱮᱞ ᱫᱚ ᱵᱟᱞᱮ ᱧᱟᱢ ᱠᱟᱫᱟ ᱱᱤᱭᱟᱹ ᱟᱹᱰᱮ ᱯᱟᱥᱮ ᱠᱚ ᱧᱟᱢ ᱟᱠᱟᱫ ᱜᱮᱭᱟ ᱟᱫᱚ ᱟᱞᱮᱫᱚ ᱚᱱᱟ ᱵᱟᱫ ᱠᱟᱛᱮ ᱚᱱᱟ ᱠᱩᱧ ᱱᱚᱠᱟᱧ ᱞᱟᱹᱭ ᱠᱮᱫ ᱱᱚᱣᱟᱞ ᱞᱮ ᱧᱟᱢ ᱟᱠᱟᱫᱼᱟ ᱱᱚᱣᱟ ᱫᱚ ᱟᱹᱰᱤ ᱱᱟᱯᱟᱭ ᱜᱮ ᱪᱟᱥ ᱦᱩᱭᱩᱜ ᱠᱟᱱᱟ ᱵᱚᱞᱮ ᱱᱤᱛ ᱫᱷᱟᱹᱵᱤᱡ ᱡᱟᱦᱟᱸ ᱱᱟᱜ ᱜᱮᱢ ᱪᱟᱥ ᱵᱷᱩᱴ ᱢᱟᱥᱹᱨᱤ ᱥᱮ ᱜᱩᱦᱩᱢ ᱦᱚᱸ ᱛᱩᱲᱤ ᱦᱚᱸ ᱚᱱᱟ ᱟᱹᱰᱤ ᱱᱟᱯᱟᱭ ᱪᱟᱥ ᱦᱩᱭᱩᱜ-ᱟ ᱟᱹᱞᱩ ᱠᱚ ᱫᱚ ᱵᱟᱯᱮ ᱪᱟᱥᱼᱟ ᱟᱹᱞᱩ ᱠᱚ
ᱟᱹᱞᱩ ᱠᱚᱫᱚ ᱦᱮᱸ ᱪᱟᱥ ᱜᱮ ᱡᱟ ᱳᱹᱰᱤᱡ ᱡᱚᱢ ᱞᱟᱹᱜᱤᱫ ᱚᱲᱟᱜ ᱨᱮ ᱡᱚᱢ ᱦᱮᱸ ᱚᱱᱟ ᱟᱹᱠᱷᱨᱤᱧ ᱠᱚ ᱞᱟᱹᱜᱤᱫ ᱛᱮᱫᱚ ᱵᱟᱝ ᱜᱟᱱᱚᱜ
ᱟᱨ ᱚᱱᱟ ᱵᱟᱫᱽ ᱠᱟᱛᱮ ᱟᱭᱢᱟ ᱰᱷᱮᱨ ᱚᱱᱠᱟ ᱩᱛᱩ ᱛᱮᱭᱟᱜ ᱠᱚ ᱚᱠᱟ ᱫᱚ ᱢᱮᱱᱟᱜᱼᱟ ᱟᱨ ᱵᱮᱸᱜᱟᱲ ᱠᱩᱲᱪᱟᱹ ᱟᱨ ᱥᱮ ᱢᱮᱱ ᱠᱮᱭᱟᱢ ᱠᱟᱨᱞᱟ ᱫᱷᱤ ᱟᱨ ᱟᱭᱢᱟ ᱰᱷᱮᱨ ᱢᱮᱱᱟᱜᱼᱟ ᱡᱟᱜᱮ ᱪᱟᱥ ᱵᱟᱥ ᱦᱮᱸ
ᱚᱱᱟ ᱠᱚᱫᱚ ᱚᱲᱟᱜ ᱠᱚᱨᱮᱜᱮ ᱨᱚᱦᱚᱭ ᱵᱟᱲᱟ ᱠᱟᱜ ᱦᱩᱭᱩᱜᱼᱟ ᱮᱢᱱᱤ ᱜᱮ ᱡᱟᱦᱟ ᱱᱟᱜ ᱠᱚᱨᱮ ᱢᱮᱱᱠᱷᱟᱱ ᱚᱱᱠᱟ ᱵᱟᱹᱱᱩᱜ ᱟᱠᱟᱜ ᱡᱟᱭᱜᱟ ᱠᱚ ᱵᱟᱹᱱᱩᱜ ᱛᱟᱞᱮᱭᱟ ᱟᱫᱚ ᱚᱱᱟ ᱤᱭᱟᱹᱛᱮ ᱨᱚᱦᱚᱭ ᱞᱮᱠᱷᱟᱱ
ᱚᱱᱟ ᱛᱮ ᱵᱟᱞᱮ ᱨᱚᱦᱚᱭ ᱜᱮᱭᱟ
ᱟᱪᱪᱷᱟ ᱚᱱᱠᱟ ᱟᱠᱟᱱ ᱜᱮᱭᱟ ᱟᱨ ᱡᱟᱭᱜᱟ ᱡᱟᱭᱜᱟ ᱛᱮ ᱡᱩᱫᱟᱹ ᱡᱩᱫᱟᱹ ᱪᱟᱥ ᱢᱮᱱᱟᱜ ᱟᱠᱟᱫᱟ ᱟᱨ ᱫᱟᱜ ᱦᱚᱸ ᱢᱤᱫᱴᱮᱡ ᱢᱮᱞᱮ ᱰᱤᱯᱮᱱᱰ ᱢᱮᱱᱟᱜ ᱫᱟᱜ ᱪᱮᱫ ᱞᱮᱠᱟᱭ ᱫᱟᱜᱟᱭ ᱚᱱᱠᱟ ᱜᱮ ᱪᱟᱥ ᱵᱟᱥ ᱦᱩᱭᱩᱜᱼᱟ ᱢᱚᱸᱡᱽ ᱛᱮ ᱡᱚᱠᱷᱚᱱ ᱵᱟᱭ ᱫᱟᱜᱟᱭ ᱛᱚ ᱪᱮᱠᱟᱛᱮ ᱦᱩᱭᱩᱜ -ᱟ ᱪᱟᱥ ᱵᱟᱥ ᱫᱚ
ᱦᱮᱸ ᱚᱱᱟ ᱞᱟᱹᱜᱤᱫ ᱛᱮᱜᱮ
ᱦᱩ ᱟᱨ ᱛᱚᱵᱮ ᱟᱯᱮ ᱥᱮᱭᱟ ᱚᱱᱟ ᱤᱭᱟᱹ ᱠᱚ ᱵᱟᱠᱚ ᱤᱭᱟᱹᱭᱟ ᱠᱚᱸᱰᱟ ᱦᱚᱛᱚᱫ ᱠᱚ ᱚᱱᱟ ᱠᱳ
ᱠᱚ ᱫᱚ ᱵᱟᱝ ᱚᱱᱟ ᱡᱟ ᱚᱲᱟᱜ ᱠᱚᱨᱮᱜᱮ ᱡᱟ ᱵᱟᱲᱜᱮ ᱠᱚᱨᱮ ᱠᱚ ᱨᱚᱦᱚᱭ ᱵᱟᱲᱟ ᱠᱟᱜᱼᱟ ᱤᱱᱟᱹ ᱠᱚ ᱜᱮ ᱮᱱᱮ ᱡᱟᱜᱮ ᱚᱲᱟᱜ ᱨᱮ ᱨᱟᱪᱟᱨᱮ ᱨᱚᱦᱚᱭ ᱠᱮᱫᱟᱭ ᱤᱱᱟᱹ ᱛᱮ ᱜᱮ ᱦᱩᱭᱩᱜ ᱛᱟᱠᱚᱣᱟ ᱟᱹᱰᱤ ᱠᱚᱢ ᱜᱮᱞᱮ ᱨᱚᱦᱚᱭ ᱜᱮᱭᱟ
ᱟᱪᱪᱷᱟ
ᱚᱠᱚᱭ ᱟᱢ ᱮᱢ ᱨᱚᱦᱚᱭ ᱠᱟᱫᱟ ᱛᱚ ᱚᱠᱚᱭ ᱪᱚ ᱦᱟᱱᱤ ᱦᱮᱡ ᱮᱱᱟᱭ ᱜᱚᱫ ᱤᱫᱤ ᱠᱮᱫ ᱛᱟᱢᱟᱭ ᱵᱟᱦᱨᱮ ᱠᱚᱨᱮᱢ ᱨᱚᱦᱚᱭ ᱦᱚᱴᱚ ᱠᱟᱜ ᱛᱟᱦᱮ
ᱟᱫᱚ ᱚᱱᱟ ᱛᱮ ᱵᱟᱞᱮ ᱨᱚᱦᱚᱭ ᱜᱮᱭᱟ ᱵᱮᱥᱤ ᱫᱚ
ᱜᱚᱫ ᱤᱫᱤᱭᱟ ᱡᱟᱦᱟᱸᱭ ᱜᱮ
ᱩᱱᱤ ᱜᱮᱭ ᱜᱚᱫ ᱤᱫᱤ ᱠᱮᱫ ᱛᱟᱢ ᱜᱮ ᱥᱮ ᱦᱚᱛᱚᱛ ᱠᱚ ᱵᱟᱨᱭᱟ ᱨᱚᱦᱚᱭ ᱠᱟᱜ ᱠᱷᱟᱡ
ᱟᱞᱮ ᱥᱮᱫ ᱫᱚ
ᱟᱫᱚ ᱚᱱᱟ ᱤᱭᱟᱹᱛᱮ
ᱟᱪᱪᱷᱟ
ᱡᱩᱫᱤ ᱚᱱᱠᱟᱭ
ᱟᱨ ᱟᱞᱮ ᱥᱮᱫ ᱡᱚᱠᱷᱚᱱ ᱮᱢ ᱧᱮᱞᱟ ᱛᱚ ᱟᱞᱮ ᱥᱮᱫ ᱫᱚ ᱚᱱᱠᱟ ᱫᱚ ᱵᱟᱠᱚ ᱜᱚᱫᱟ
ᱦᱩᱸ ᱦᱩᱸ
ᱟᱞᱮ ᱥᱮᱫ ᱨᱟᱦᱮᱲ ᱠᱩ ᱡᱚᱸᱰᱨᱟ ᱠᱩ
ᱨᱟᱦᱮᱲ ᱠᱚ ᱡᱚᱸᱰᱨᱟ ᱱᱮᱛᱟᱨ ᱫᱚ ᱡᱚᱛᱚ ᱡᱚᱛᱚ ᱪᱟᱵᱟᱭ ᱮᱱᱟ ᱞᱟᱦᱟ ᱛᱮ ᱟᱹᱰᱤ ᱫᱤᱱ ᱡᱚᱛᱚ ᱪᱟᱥ ᱦᱩᱭᱩᱜ ᱠᱟᱱ ᱛᱟᱦᱮᱸᱫ ᱨᱟᱦᱮᱲ ᱵᱟᱝ ᱞᱟᱦᱟᱛᱮ ᱟᱹᱰᱤ ᱫᱤᱱ ᱡᱚᱛᱚ ᱪᱟᱥ ᱦᱩᱭᱩᱜ ᱠᱟᱱ ᱛᱟᱦᱮᱸᱫ ᱦᱮᱸ
ᱨᱟᱦᱮᱲ ᱦᱚᱸ ᱡᱚᱱᱰᱨᱟ ᱦᱚᱸ ᱡᱚᱛᱚ ᱜᱮ ᱱᱮᱛᱟᱨ ᱫᱚ ᱪᱮᱫ ᱜᱮ ᱵᱟᱝ ᱪᱟᱥ ᱦᱩᱭᱩᱜ ᱠᱟᱱᱟ᱾
ᱦᱮᱸ
ᱱᱮᱛᱟᱨ ᱫᱚ ᱡᱚᱛᱚ ᱠᱚ ᱵᱟᱹᱜᱤ ᱪᱟᱵᱟ ᱠᱮᱫᱟ ᱪᱟᱥ ᱜᱮ᱾
ᱟᱞᱮ ᱥᱮᱫ ᱫᱚ ᱱᱚᱜᱼᱚᱭ ᱱᱮᱛᱟᱨ ᱦᱚᱸ ᱡᱷᱚᱛᱚᱣᱟᱜ ᱜᱮᱠᱚ ᱪᱟᱥ-ᱟ ᱨᱟᱦᱮᱲ ᱦᱚᱸ ᱡᱚᱱᱰᱨᱟ ᱦᱚᱸ᱾ ᱥᱮ ᱟᱭᱢᱟ ᱞᱮᱠᱟᱱᱟᱜ ᱪᱟᱥ ᱡᱤᱱᱤᱥ ᱢᱮᱱᱟᱜ ᱟᱠᱟᱫ ᱛᱟᱵᱚᱱᱟ ᱚᱠᱟ ᱫᱚ ᱢᱮᱱ ᱠᱮᱟᱢ ᱚᱱᱟ ᱡᱟᱹᱲᱤ ᱦᱚᱸᱠᱚ ᱪᱟᱥ ᱵᱟᱲᱟᱭᱮᱫ ᱠᱟᱱ ᱛᱟᱦᱮᱱᱟ ᱞᱟᱦᱟᱛᱮ ᱟᱹᱰᱤ ᱡᱳᱨ ᱜᱮ ᱱᱮᱛᱟᱨ ᱟᱞᱮ ᱦᱚᱸᱞᱮ ᱪᱟᱥᱮᱫ ᱠᱟᱱᱱᱟ ᱟᱹᱰᱤ ᱨᱟᱸᱜᱟᱣ ᱛᱮ ᱞᱟᱦᱟᱛᱮ ᱢᱤᱫᱴᱮᱱ ᱚᱱᱠᱟ ᱢᱮᱱ ᱠᱮᱭᱟ ᱚᱱᱟ ᱵᱤᱞᱚᱱ ᱛᱟᱦᱮᱸ ᱠᱟᱱ ᱛᱟᱞᱮᱭᱟ᱾
ᱦᱮᱸ ᱡᱟᱹᱲᱤ ᱠᱚᱦᱚᱸ ᱪᱟᱥ ᱦᱩᱭᱩᱜ ᱠᱟᱱ ᱛᱟᱦᱮᱸᱫ ᱟᱨ ᱵᱟᱢᱵᱚᱲᱚ᱾ ᱥᱮ ᱵᱟᱝ ᱧᱮᱞ ᱠᱟᱜ ᱜᱮᱭᱟᱢ ᱥᱮᱟᱱ ᱟᱨᱟᱜ
ᱵᱟᱹᱧ ᱧᱮᱞ ᱟᱠᱟᱫᱟ᱾
ᱡᱟᱹᱲᱤ ᱞᱮᱠᱟᱜ ᱫᱟᱨᱮᱜᱼᱟ ᱤᱠᱤ ᱜᱮᱭᱟ᱾ ᱟᱫᱚ ᱵᱟᱸᱵᱚᱲ ᱠᱚ ᱢᱮᱛᱟᱜᱼᱟ ᱟᱫᱚ ᱚᱱᱟᱠᱚ ᱩᱛᱩᱭᱟ ᱩᱛᱩ ᱞᱟᱹᱜᱤᱫ ᱛᱮ᱾
ᱟᱪᱪᱷᱟ ᱟᱫᱚ ᱞᱟᱦᱟᱨᱮ ᱚᱱᱟ ᱰᱷᱟᱯ ᱛᱟᱦᱮᱸ ᱠᱟᱱ ᱛᱟᱞᱮᱭᱟ ᱚᱸᱰᱮᱞᱮ ᱪᱟᱥᱮᱫ ᱠᱟᱱ ᱛᱟᱦᱮᱱᱟ ᱡᱚᱱᱰᱨᱟ ᱟᱨ ᱡᱮ ᱟᱹᱰᱤ ᱠᱟᱡᱟᱠ ᱜᱮ ᱦᱩᱭᱩᱜ ᱠᱟᱱ ᱛᱟᱦᱮᱱᱟ᱾ ᱟᱫᱚ ᱱᱚᱜᱚᱭ ᱱᱮᱛᱟᱨ ᱢᱟ ᱚᱱᱠᱟ ᱡᱟᱭᱜᱟ ᱵᱟᱹᱱᱩᱜᱼᱟ᱾ ᱪᱟᱥ ᱞᱟᱹᱜᱤᱫ ᱛᱮ ᱛᱚ ᱚᱱᱟ ᱠᱷᱟᱱ ᱛᱮᱦᱚᱸ ᱪᱟᱥ ᱫᱚ ᱵᱟᱝ ᱦᱩᱭᱩᱜ ᱠᱟᱱᱟ᱾ ᱟᱨ, ᱵᱟᱞᱮ ᱪᱟᱥ ᱮᱫᱟ ᱛᱮ ᱱᱮᱛᱟᱨ ᱫᱚ᱾ ᱚᱱᱟ ᱤᱭᱟᱹ ᱛᱮᱜᱮ ᱟᱨ ᱵᱟᱠᱟᱱᱡ ᱫᱚ ᱟᱹᱰᱤ ᱪᱟᱥ ᱫᱚ ᱟᱹᱰᱤ ᱢᱚᱸᱡᱽ ᱛᱮ ᱦᱩᱭᱩᱜ ᱠᱟᱱ ᱛᱟᱦᱮᱱᱟ ᱞᱟᱦᱟ ᱛᱮᱫᱚ ᱮᱱᱛᱮᱫ ᱟᱨ ᱫᱟᱜ ᱦᱚᱸ ᱩᱱᱟᱹᱜ ᱰᱤᱥᱴᱟᱵᱽ ᱵᱟᱝ ᱦᱩᱭᱩᱜ ᱠᱟᱱ ᱛᱟᱦᱮᱱᱟ ᱡᱟᱦᱟᱸ ᱠᱷᱚᱱ ᱜᱮ ᱡᱟᱦᱟᱸ ᱞᱮᱠᱟᱟᱜ ᱫᱟᱜ ᱟᱹᱜᱩᱭ ᱢᱮ᱾ ᱟᱨ ᱥᱮ ᱜᱟᱰᱟ ᱠᱷᱚᱱᱚᱡ ᱦᱚᱸ ᱫᱟᱜ ᱮᱢ ᱯᱟᱭᱤᱯ ᱛᱮᱢ ᱟᱹᱜᱩ ᱫᱟᱲᱮᱭᱟᱜᱼᱟ ᱛᱚ ᱚᱸᱰᱮ ᱦᱚᱸ ᱡᱟᱦᱟᱱ ᱫᱤᱠᱠᱚᱛ ᱫᱚ ᱵᱟᱹᱱᱩᱜᱼᱟ᱾
ᱜᱟᱰᱟ ᱠᱚ ᱢᱮᱱᱟᱜᱼᱟ᱾
ᱦᱮᱸ ᱜᱟᱰᱟ ᱦᱚᱸ ᱱᱟᱯᱟᱭ ᱜᱮ ᱢᱮᱱᱟᱜᱼᱟ ᱟᱨ ᱚᱸᱰᱮ ᱫᱚ ᱦᱟᱢᱮᱥᱟ ᱫᱟᱜ ᱜᱮ ᱛᱟᱦᱮᱱᱟ ᱢᱮᱱᱠᱮᱭᱟᱢ ᱵᱚᱞᱮ ᱦᱟᱱᱟ ᱫᱤᱱ ᱠᱷᱚᱱᱜ ᱱᱮᱛᱟᱨ ᱫᱤᱱ ᱦᱚᱸ ᱥᱤᱛᱩᱝ ᱫᱤᱱ ᱦᱚᱸ ᱫᱟᱜ ᱛᱟᱦᱮᱱᱟ ᱜᱟᱰᱟ ᱰᱟᱝᱨᱟ ᱠᱚᱫᱚ ᱩᱱᱟᱹᱜ ᱠᱚᱥᱴᱚ ᱵᱟᱹᱱᱩᱜ ᱠᱚᱣᱟ ᱟᱫᱚ ᱟᱯᱮᱥᱮᱫ ᱜᱟᱰᱟ ᱠᱚᱫᱚ ᱵᱟᱹᱱᱩᱜ ᱜᱮᱭᱟ
ᱜᱟᱰᱟ ᱦᱚᱸ ᱥᱚᱰᱚᱜ ᱦᱚᱸ ᱵᱟᱹᱱᱩᱜᱼᱟ ᱵᱟᱱᱟ ᱨᱮᱜᱮ ᱵᱟᱹᱱᱩᱜᱼᱟ᱾
ᱟᱪᱪᱷᱟ
ᱜᱟᱹᱰᱭᱮ ᱢᱮᱱᱟᱜᱼᱟ ᱟᱹᱰᱤ ᱞᱟᱹᱴᱩ ᱵᱟᱸᱫᱷ ᱦᱮᱸ ᱟᱹᱰᱤ ᱞᱟᱹᱴᱩ ᱵᱟᱸᱫᱷ ᱢᱮᱱᱟᱜ ᱛᱟᱞᱮᱭᱟ ᱟᱫᱚ ᱚᱱᱟᱜᱮ᱾ ᱟᱫᱚ ᱚᱱᱟ ᱦᱚᱸ ᱵᱟᱠᱚ ᱮᱢᱚᱜᱼᱟ ᱦᱟᱹᱠᱩ ᱠᱚ ᱪᱟᱥ ᱠᱚᱣᱟ ᱛᱚ ᱟᱫᱚ ᱫᱟᱜ ᱵᱟᱠᱚ ᱮᱢᱚᱜ ᱞᱟᱹᱜᱤᱫᱚᱜᱼᱟ ᱚᱱᱟ ᱦᱩᱲᱩ ᱟᱯᱷᱚᱨ ᱞᱟᱹᱜᱤᱫ ᱚᱱᱟᱮ ᱠᱷᱚᱨᱟ ᱫᱤᱱ ᱞᱟᱹᱜᱤᱫ ᱨᱮᱭᱟᱲ ᱫᱤᱱ ᱩᱱ ᱥᱚᱢᱚᱭ ᱦᱚᱸ ᱵᱟᱠᱚ ᱮᱢ ᱞᱟᱹᱜᱤᱫᱚᱜᱼᱟ᱾
ᱦᱮᱸ ᱪᱤᱠᱟᱹᱭᱟᱢᱛ ᱵᱟᱭ ᱮᱢᱟᱢ ᱠᱷᱟᱡ ᱫᱚ ᱟᱨ ᱟᱞᱮ ᱥᱮᱫ ᱫᱚᱠᱚ ᱩ ᱮᱢᱚᱜ ᱜᱮᱭᱟ ᱵᱚᱞᱮ ᱤᱥᱮ ᱫᱚ ᱜᱟᱰᱟ ᱫᱚ ᱢᱮᱱᱠᱮ ᱯᱷᱤᱨᱤ ᱞᱮᱠᱟ ᱜᱮ ᱢᱮᱛᱟᱜ ᱢᱮ ᱡᱟᱦᱟᱸᱭ ᱜᱮ ᱡᱟᱹᱨᱩᱲᱟᱢ ᱠᱟᱱᱟ ᱫᱟᱜ ᱨᱟᱠᱟᱼᱼ ᱨᱟᱠᱟᱵ ᱢᱮ ᱟᱨ ᱠᱟᱴᱟ ᱫᱚ ᱚᱱᱠᱟᱱ ᱡᱤᱱᱤᱥ ᱠᱟᱱᱟ ᱫᱟᱜ ᱡᱚᱠᱷᱚᱱᱮᱢ ᱨᱟᱠᱟᱵᱟ ᱱᱤᱛ ᱛᱩᱨᱟᱹᱛ ᱜᱮ ᱟᱨᱦᱚᱸ ᱚᱱᱮ ᱤᱭᱟᱹ ᱡᱷᱟᱨᱱᱟ ᱦᱟᱤᱡᱼᱟ ᱟᱨ ᱛᱩᱨᱟᱹᱛ ᱯᱮᱨᱮᱡᱟᱜ ᱢᱟ
ᱚᱱᱠᱟᱜᱮ ᱚᱱᱟ ᱜᱟᱰᱟᱫᱚ ᱚᱱᱠᱟᱜᱮ ᱱᱤᱭᱚᱢ ᱫᱚ ᱚᱱᱠᱟᱜᱮ ᱥᱚᱰᱚᱝ ᱦᱚᱸ ᱚᱱᱠᱟᱜᱮ ᱡᱮ ᱡᱟ ᱠᱟ ᱪᱮᱫ ᱞᱮᱠᱟᱜᱮ ᱚᱱᱟ ᱫᱟᱜ ᱤᱱᱠᱟ ᱜᱮᱢ ᱧᱮᱞᱟ
ᱟᱹᱰᱤᱜᱟᱱ ᱜᱮ ᱥᱚᱢᱚᱭ ᱦᱩᱭ ᱛᱟᱞᱟᱝᱟ ᱟᱫᱚ ᱱᱤᱛᱚᱜ ᱪᱮᱢ ᱪᱮᱤᱠᱟᱭᱟ ᱠᱟᱱ ᱫᱚ ᱠᱚᱞ ᱫᱚᱲᱦᱟᱣᱱᱟ
ᱪᱮᱫ ᱜᱮ ᱵᱟᱹᱧ ᱪᱮᱠᱟᱭᱟ ᱦᱮᱸ ᱢᱟ ᱠᱚᱞ ᱢᱮ᱾
ᱦᱮᱸ ᱢᱟ
ᱦᱮᱸ ᱠᱚᱞ ᱢᱮ ᱴᱷᱤᱠ
ᱦᱮᱸ ᱴᱷᱤᱠ
ᱦᱮ ᱴᱷᱤᱠ